ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱟᱨ ᱪᱮᱫ ᱠᱚᱵᱮᱱ ᱪᱤᱠᱟᱹ ᱵᱟᱲᱟᱭᱮᱜᱼᱟ
ᱟᱨ ᱪᱤᱠᱟᱹ ᱦᱚ ᱵᱟᱝ ᱢᱟᱴ ᱥᱮᱫ ᱨᱮ ᱫᱩᱲᱩᱵ ᱦᱩᱭ ᱠᱟᱱᱟ ᱟᱹᱵᱤᱱ ᱫᱚᱵᱤᱱ ᱪᱤᱠᱟᱹ ᱵᱟᱲᱟᱭᱮᱜᱼᱟ
ᱟᱻ ᱫᱩᱲᱩᱵ ᱵᱟᱲᱟ ᱦᱩᱭ ᱠᱟᱱᱟ ᱢᱟᱡᱟᱱ ᱵᱮᱲᱟ ᱫᱚ ᱪᱮᱫ ᱮᱢ ᱪᱤᱠᱟᱹᱭᱟ
ᱟᱪᱪᱷᱟ ᱟᱪᱪᱷᱟ ᱦᱩᱸ ᱟᱨ ᱚᱱᱛᱮ ᱛᱟᱦᱚᱞᱮ ᱨᱤᱢᱤᱞ ᱠᱟᱜᱼᱟ ᱥᱮ ᱵᱟᱝ
ᱦᱮᱸ ᱛᱤᱠᱤᱱ ᱵᱮᱲᱟ ᱫᱟᱜ ᱵᱟᱲᱟ ᱠᱮᱫᱟ ᱟᱨ ᱚᱱᱛᱮ
ᱚ ᱟᱞᱮ ᱥᱮᱫ ᱫᱚ ᱦᱤᱛᱳᱜ ᱦᱚᱭᱮᱜᱼᱟᱭ ᱟᱨ ᱛᱷᱚᱲᱟ ᱢᱟᱪᱷᱟ ᱨᱤᱢᱤᱞ ᱠᱟᱜᱼᱟᱭ ᱟᱨᱠᱤ
ᱟᱪᱪᱷᱟ ᱦᱳᱭ ᱦᱳᱭ ᱡᱟᱹᱯᱩᱫ ᱫᱤᱱ ᱢᱮ ᱥᱮᱴᱮᱨ ᱠᱟᱱᱟ ᱛᱮᱢᱚᱱ ᱫᱚ ᱵᱟᱭ ᱡᱟᱹᱯᱩᱫ ᱫᱟ
ᱦᱮᱸ ᱦᱮᱸ ᱡᱟᱹᱯᱩᱫ ᱛᱚ ᱩᱠᱩᱨ ᱵᱟᱝ ᱧᱮᱞᱚᱜ ᱠᱟᱱᱟ ᱟᱨ ᱛᱮᱦᱮᱧ ᱛᱟᱦᱚᱞᱮ ᱜᱚᱨᱚᱢ ᱪᱮᱫ ᱞᱮᱠᱟ ᱛᱮᱦᱮᱧ
ᱜᱚᱨᱚᱢ ᱛᱟᱦᱮᱸ ᱠᱟᱱ ᱜᱮᱭᱟ ᱟᱨ ᱱᱤᱛᱚᱜ ᱫᱚ ᱫᱟᱜ ᱡᱟᱹᱯᱩᱫ ᱠᱮᱫᱟᱭ ᱫᱟᱜ ᱠᱮᱫᱟᱭ ᱛᱟᱨᱯᱚᱨ ᱠᱟᱹᱴᱤᱡ ᱨᱮᱭᱟᱲ ᱧᱚᱜ ᱟᱹᱭᱠᱟᱹᱜ ᱠᱟᱱᱟ᱾
ᱟᱪᱪᱷᱟ ᱟᱪᱪᱷᱟ ᱡᱟᱭᱦᱳᱠ ᱟᱨ ᱛᱟᱦᱚᱞᱮ ᱵᱚᱨᱥᱟ ᱢᱟ ᱥᱮᱴᱮᱨ ᱮᱱᱟ ᱛᱟᱦᱚᱞᱮ ᱪᱟᱨᱟ ᱠᱚᱫᱚᱯᱮ ᱜᱤᱰᱤ ᱠᱟᱫᱟ ᱥᱮ ᱵᱟᱝ
ᱦᱮᱸ ᱦᱮᱸ ᱪᱟᱨᱟ ᱠᱚᱫᱚ ᱜᱤᱰᱤ ᱦᱩᱭ ᱠᱟᱱ ᱜᱮᱭᱟ ᱟᱨ ᱢᱟᱨᱟᱝ ᱡᱟᱹᱯᱩᱫ ᱜᱮᱛᱚ ᱵᱟᱝ ᱥᱮᱴᱮᱨᱚᱜ ᱠᱟᱱᱟ ᱠᱷᱮᱛ ᱞᱚᱥᱚᱫ ᱞᱮᱠᱟ ᱫᱟᱜ ᱜᱮ ᱵᱟᱝ ᱦᱩᱭᱩᱜ ᱠᱟᱱᱟ
ᱦᱮᱸ ᱦᱮᱸ ᱚᱱᱟ ᱜᱮᱛᱚ ᱫᱮᱠᱷᱤ ᱟᱫᱚ ᱱᱚᱣᱟ ᱫᱚ ᱯᱨᱚᱠᱤᱛᱤᱭᱟᱜ ᱱᱤᱭᱚᱢ ᱛᱚ ᱢᱟᱱᱮ ᱟᱡ ᱚᱠᱟ ᱞᱮᱠᱟᱭ ᱢᱚᱱᱮᱭᱟ ᱚᱱᱠᱟ ᱞᱮᱠᱟ ᱜᱮᱛᱚᱭ ᱠᱚᱨᱟᱣᱟ ᱟᱵᱚ ᱟᱨ ᱵᱟᱵᱚᱱ ᱢᱟᱱᱮ ᱢᱮᱱ ᱠᱟᱛᱮᱫ ᱫᱚ ᱵᱟᱵᱚᱱ ᱡᱮ ᱫᱟᱜ ᱜᱮ ᱞᱟᱜᱟᱣ ᱚᱠᱟ ᱫᱚ ᱵᱟᱵᱚᱱ ᱡᱳᱨ ᱫᱟᱲᱮᱟᱭᱟ ᱦᱮᱸ᱾
ᱟᱫᱚ ᱪᱮᱫ ᱵᱚᱱ ᱪᱤᱠᱟᱹ ᱫᱟᱲᱮᱭᱟᱜᱼᱟ ᱟᱵᱚ ᱫᱚ ᱟᱵᱚᱣᱟᱜ ᱮᱠᱪᱩᱭᱮᱞᱤ ᱟᱵᱚᱣᱟᱜ ᱦᱚᱸ ᱜᱟᱹᱞᱛᱤ ᱠᱟᱱᱟ, ᱟᱵᱚᱣᱟᱜ ᱦᱚᱸ ᱱᱚᱣᱟ ᱨᱮ ᱫᱳᱥ ᱫᱚ ᱦᱮᱱᱟᱜᱼᱟ, ᱦᱟᱱᱮ ᱮᱠᱫᱚᱢ ᱦᱚᱭᱞᱚᱝ ᱵᱚᱱ ᱫᱩᱥᱚᱱ ᱫᱟ ᱚᱱᱟ ᱚᱱᱟ ᱚᱡᱮᱛᱮ ᱱᱚᱝᱠᱟ ᱦᱩᱭᱩᱜ ᱠᱟᱱᱟ᱾
ᱠᱟᱨᱠᱷᱟᱱᱟ ᱠᱚ ᱵᱮᱱᱟᱜ ᱠᱟᱱᱟ ᱛᱟᱨᱯᱚᱨ ᱜᱟᱹᱲᱤ ᱠᱷᱚᱱᱟᱜ ᱫᱷᱩᱣᱟᱹ ᱛᱮ ᱢᱟᱱᱮ ᱮᱠᱫᱚᱢ ᱫᱩᱥᱤᱛᱚ ᱪᱟᱵᱟᱣ ᱠᱟᱱᱟ ᱦᱚᱭ ᱫᱚ᱾
ᱦᱮᱸ ᱮᱠᱫᱚᱢ ᱮᱠᱫᱚᱢ᱾ ᱛᱟᱨᱯᱚᱨᱮ ᱚᱞᱚᱜ ᱯᱟᱲᱦᱟᱜ ᱫᱚᱵᱤᱱ ᱪᱟᱵᱟ ᱠᱮᱫᱟ?
ᱚᱞᱚᱜ ᱯᱟᱲᱦᱟᱜ ᱫᱚ ᱪᱟᱞᱟᱜ ᱠᱟᱱ ᱜᱮᱭᱟ, ᱠᱚᱱᱴᱤᱱᱤᱭᱩ ᱢᱮᱱᱟᱜ ᱟᱠᱟᱫ ᱜᱮᱭᱟ ᱱᱚᱜᱼᱚᱭ ᱠᱚᱞᱮᱡᱽ ᱪᱟᱞᱟᱜ ᱠᱟᱱᱟ ᱟᱹᱵᱤᱱ ᱫᱚ?
ᱟᱹᱞᱤᱧ ᱫᱚ ᱱᱚᱜᱼᱚᱭ ᱛᱚ ᱴᱩᱭᱮᱞᱵᱷ ᱯᱟᱥ ᱠᱟᱛᱮᱫ ᱞᱤᱧ ᱵᱟᱹᱜᱤ ᱠᱮᱫ ᱫᱚ᱾
ᱚᱻ ᱟᱫᱚ ᱵᱷᱟᱹᱜᱤ ᱫᱚ ᱪᱮᱫᱟᱜ ᱢᱟᱱᱮ ᱪᱮᱫ ᱠᱟᱨᱚᱱ ᱟᱨᱠᱤ?
ᱟᱨ ᱟᱵᱚ ᱫᱚᱢ ᱵᱩᱡᱮᱜ ᱠᱚᱣᱟ ᱥᱟᱱᱛᱟᱲ ᱥᱚᱢᱟᱡᱽ ᱨᱮᱱ ᱦᱚᱲ ᱠᱚ ᱩᱱᱟᱹᱜ ᱵᱟᱵᱚᱱ ᱰᱮᱵᱷᱞᱚᱯ ᱧᱚᱜ ᱜᱮᱭᱟ, ᱵᱟᱵᱚᱱ ᱩᱱᱟᱹᱜ ᱵᱟᱵᱚᱱ ᱩᱛᱱᱟᱹᱣ ᱜᱮᱭᱟ ᱴᱟᱠᱟ ᱠᱟᱹᱣᱰᱤ ᱛᱮ᱾
ᱦᱮᱸ ᱦᱮᱸ᱾
ᱚᱱᱟ ᱚᱡᱮᱛᱮ ᱚᱞᱚᱜ ᱯᱟᱲᱦᱟᱣ ᱠᱚᱫᱚ ᱦᱟᱹᱯᱤᱫ ᱛᱟᱦᱮ ᱱᱟ᱾
ᱚᱻ ᱟᱫᱚ ᱢᱤᱫ ᱴᱟᱝ ᱠᱟᱛᱷᱟ ᱦᱩᱭᱩᱜ ᱠᱟᱱᱟ, ᱢᱟᱱᱮ ᱯᱚᱵᱞᱮᱢ ᱫᱚ ᱛᱟᱦᱮᱱ ᱜᱮᱭᱟ ᱴᱟᱠᱟ ᱯᱚᱭᱥᱟ ᱡᱟᱭᱦᱳᱠ ᱟᱵᱚ ᱫᱚ ᱚᱱᱠᱟ ᱫᱚ ᱦᱟᱸᱜ ᱠᱤᱥᱟᱹᱲ ᱦᱚᱲ ᱢᱟ ᱵᱚᱱ ᱵᱟᱝ ᱠᱟᱱᱟ᱾
ᱦᱳᱭ ᱦᱳᱭ ᱮᱠᱫᱚᱢ᱾
ᱛᱟᱞᱦᱮ ᱢᱟᱱᱮ ᱠᱟᱱᱴᱤᱱᱤᱭᱩ ᱤᱫᱤ ᱞᱮᱠᱷᱟᱱ ᱵᱷᱟᱜᱮ ᱠᱚᱜᱼᱟ, ᱟᱯᱱᱟᱨᱟ ᱜᱮ ᱢᱟᱱᱮ ᱠᱚᱥᱴᱚ ᱢᱚᱥᱴᱚ ᱠᱟᱛᱮ ᱨᱮᱦᱚᱸ᱾
ᱦᱳᱭ ᱮᱠᱫᱚᱢ ᱤᱪᱪᱷᱟᱹ ᱫᱚ ᱛᱟᱦᱮᱸ ᱠᱟᱱ ᱜᱮᱭᱟ, ᱢᱮᱱᱠᱷᱟᱱ ᱴᱟᱠᱟ ᱠᱟᱹᱣᱰᱤ ᱠᱚ ᱟᱱᱟᱴ ᱛᱮᱜᱮ ᱞᱟᱯᱷᱟᱝ ᱥᱮᱪᱮᱫ ᱥᱮᱫ ᱵᱟᱝ ᱞᱤᱧ ᱞᱟᱦᱟ ᱫᱟᱲᱮ ᱠᱟᱱᱟ᱾
ᱟᱪᱪᱷᱟ ᱟᱪᱪᱷᱟ ᱛᱟᱦᱚᱞᱮ ᱵᱚᱨᱛᱚᱢᱟᱱ ᱫᱚ ᱟᱫᱚ ᱪᱮᱫ ᱵᱤᱱ ᱪᱤᱠᱟᱹᱭᱮᱫᱟ ᱢᱟᱱᱮ ᱱᱤᱛᱚᱜ ᱯᱟᱲᱦᱟᱣ ᱵᱟᱹᱜᱤ ᱠᱟᱛᱮᱫ, ᱡᱟᱦᱟᱱᱟᱜ ᱠᱟᱹᱢᱤ ᱵᱟᱭᱨᱮ ᱠᱟᱹᱢᱤ ᱥᱮ ᱪᱮᱫ ᱞᱮᱠᱟ?
ᱟᱸ ᱵᱟᱭᱨᱮ ᱠᱟᱹᱢᱤ ᱫᱚ ᱱᱟᱜ ᱵᱟᱝ ᱞᱤᱧ ᱥᱮᱱ ᱠᱟᱱᱟ᱾ ᱟᱱᱮ ᱵᱤᱱᱤᱰ ᱠᱚ ᱦᱩᱭᱩᱜ ᱠᱟᱱ ᱜᱮᱭᱟ ᱛᱚ ᱴᱩᱭᱮᱞᱵᱷ ᱯᱟᱥ ᱠᱟᱛ ᱦᱤᱱᱟᱹ ᱱᱤᱭᱟᱹ ᱟᱹᱰᱤ ᱜᱟᱱ ᱵᱤᱱᱤᱰ ᱨᱮ ᱚᱱᱠᱟ ᱫᱩᱲᱩᱵ ᱜᱟᱱᱚᱜ ᱠᱟᱱᱟ᱾
ᱡᱟᱭᱦᱳᱠ ᱵᱟᱝ ᱱᱚᱣᱟ ᱦᱚᱸ ᱵᱷᱟᱜᱤ ᱦᱩᱫᱤᱥ ᱛᱟᱵᱤᱱ ᱡᱮ ᱯᱟᱲᱦᱟᱣ ᱵᱤᱱ ᱵᱟᱹᱜᱤ ᱠᱟᱜ ᱨᱮ ᱦᱚ ᱢᱤᱫ ᱴᱟᱝ ᱪᱮᱥᱴᱟᱨᱮ ᱢᱮᱱᱟᱜ ᱟᱠᱟᱫ ᱵᱤᱱᱟ ᱟᱜᱟᱢ ᱩᱭᱦᱟᱹᱨ ᱠᱟᱛᱮ ᱵᱟᱝ?
ᱦᱳᱭ ᱦᱳᱭ ᱦᱳᱭ ᱟᱨ ᱟᱹᱵᱤᱱ ᱦᱚᱧ ᱞᱟᱹᱭ-ᱟ ᱡᱮᱦᱮᱛᱩ ᱟᱹᱵᱤᱱ ᱠᱚᱞᱮᱡᱽ ᱠᱚᱵᱤᱱ ᱠᱚᱨᱟᱣ ᱮᱫ ᱜᱮᱭᱟ ᱚᱱᱠᱟ ᱞᱟᱯᱷᱟᱝ ᱥᱮᱪᱮᱫ ᱥᱮ ᱪᱟᱞᱟᱜ ᱨᱤᱠᱟᱹᱭ ᱵᱤᱱ, ᱚᱱᱠᱟ ᱟᱵᱚ
ᱦᱮᱸ ᱦᱮᱸ᱾
ᱢᱟᱱᱮ ᱟᱵᱚ ᱥᱟᱱᱛᱟᱲ ᱥᱚᱢᱟᱡᱽ ᱠᱷᱚᱱᱟᱜ ᱢᱤᱫ ᱴᱮᱱ ᱦᱚᱲ ᱪᱮᱛᱟᱱ ᱥᱮᱫ ᱩᱛᱱᱟᱹᱣ ᱨᱟᱠᱟᱵ ᱟᱭ ᱢᱟᱱᱮ ᱟᱹᱰᱤ
ᱮᱠᱫᱚᱢ ᱮᱠᱫᱚᱢ᱾ ᱢᱟᱱᱮ ᱠᱟᱛᱷᱟ ᱦᱩᱭᱩᱜ ᱠᱟᱱᱟ ᱪᱮᱛᱟᱱ ᱨᱮ ᱟᱵᱚ ᱥᱟᱱᱛᱟᱲ ᱥᱚᱢᱟᱡᱽ ᱦᱚᱲ ᱠᱚ ᱛᱟᱦᱮᱱ ᱠᱷᱟᱱ ᱟᱵᱚᱣᱟᱜ ᱢᱤᱫ ᱴᱮᱱ ᱥᱩᱵᱤᱫᱷᱟ᱾ ᱡᱟᱦᱟᱱᱟᱜ ᱠᱟᱛᱷᱟ ᱞᱟᱹᱭ ᱥᱚᱫᱚᱨ ᱞᱟᱹᱜᱤᱫ ᱥᱮ ᱢᱤᱫ ᱴᱮᱱ ᱯᱟᱥᱱᱟᱣ ᱞᱟᱹᱜᱤᱫ ᱢᱤᱫ ᱴᱮᱱ ᱵᱷᱟᱜᱮ ᱡᱟᱭᱜᱟ ᱨᱮ
ᱦᱳᱭ ᱦᱳᱭ ᱮᱠᱫᱚᱢ ᱟᱵᱚ ᱢᱟᱱᱮ ᱩᱱᱤ ᱦᱚᱸ ᱪᱮᱛᱟᱱ ᱥᱮᱫ ᱟᱵᱚᱨᱮᱱ ᱚᱱᱠᱟ ᱵᱟᱹᱱᱩᱜ ᱠᱚᱛᱮ ᱟᱵᱚ ᱞᱟᱛᱟᱨ ᱥᱮᱫ ᱨᱮᱱ ᱦᱚᱸ ᱵᱟᱝ ᱠᱚ ᱨᱟᱠᱟᱵ ᱫᱟᱲᱮᱜ ᱠᱟᱱᱟ᱾
ᱢᱟᱱᱮ ᱢᱩᱴ ᱠᱟᱛᱮ ᱦᱩᱭᱩᱜ ᱠᱟᱱᱟ ᱢᱤᱫ ᱴᱟᱝ ᱟᱭᱩᱨ ᱛᱟᱹᱱᱤᱡ ᱦᱚᱲᱮ ᱛᱟᱦᱮᱱ ᱢᱟ᱾ ᱵᱟᱝ ᱡᱮ ᱩᱱᱤ ᱚᱱᱟ ᱡᱟᱭᱜᱟ ᱨᱮ ᱥᱮᱴᱮᱨ ᱫᱟᱲᱮ ᱠᱟᱣᱫᱟᱭ ᱤᱧ ᱦᱚᱧ ᱥᱮᱴᱮᱨ ᱫᱟᱲᱮᱭᱟᱜᱼᱟ᱾
ᱦᱳᱭ ᱦᱳᱭ ᱢᱟᱱᱮ ᱩᱱᱤ ᱧᱮᱞ ᱛᱮ ᱟᱨ ᱦᱚᱸ ᱚᱱᱠᱟ ᱢᱚᱱᱮ ᱨᱮ ᱚᱱᱠᱟ ᱨᱟᱹᱥᱠᱟᱹ ᱟᱹᱭ ᱡᱮ ᱤᱧ ᱦᱚᱸ ᱚᱱᱟ ᱦᱳᱭ ᱦᱳᱭ ᱚᱱᱟ ᱚᱱᱟ ᱴᱷᱟᱶ ᱨᱮ ᱤᱧ ᱦᱚᱧ ᱪᱟᱞᱟᱣ ᱫᱟᱲᱮᱭᱟᱜᱼᱟ ᱚᱱᱠᱟ
ᱮᱠᱫᱚᱢ ᱮᱠᱫᱚᱢ᱾ ᱢᱟᱱᱮ ᱢᱤᱫ ᱴᱮᱱ ᱢᱚᱱᱮ ᱨᱮ ᱠᱩᱨᱩ ᱢᱩᱴᱩ ᱛᱟᱦᱮᱸ ᱫᱚᱨᱠᱟᱨ᱾
ᱦᱳᱭ ᱦᱳᱭ ᱮᱠᱫᱚᱢ᱾
ᱛᱟᱦᱞᱮ ᱟᱹᱵᱤᱱ ᱪᱮᱫ ᱪᱮᱫ ᱠᱚ ᱵᱤᱱᱤᱰ ᱵᱤᱱ ᱮᱢ ᱵᱟᱲᱟᱭ ᱮᱜᱟ ᱱᱤᱛᱚᱜ ᱫᱚ ᱟᱯᱟᱛᱚᱛᱚ ᱯᱨᱮᱡᱮᱱᱴ ᱴᱟᱭᱤᱢ?
ᱟᱨ ᱟᱯᱟᱛᱚᱛᱚ ᱱᱚᱜᱼᱚᱭ ᱜᱨᱩᱯ ᱰᱤ ᱠᱚᱨᱮᱱᱟᱜ ᱩᱰᱩᱠ ᱞᱮᱱᱟ᱾ ᱚᱱᱟ ᱠᱚ ᱞᱤᱧ ᱮᱢ ᱠᱮᱜᱼᱟ ᱟᱨ ᱮᱥᱮᱥ ᱮᱥᱮᱥ ᱥᱤ ᱡᱤ ᱰᱤ ᱮᱢᱟᱱ ᱠᱚ
ᱟᱪᱪᱷᱟ ᱟᱪᱪᱷᱟ ᱵᱟᱦ ᱵᱷᱟᱹᱜᱮ ᱜᱮ ᱛᱟᱦᱞᱮ ᱢᱟᱱᱮ ᱪᱮᱫ ᱠᱚ ᱞᱟᱹᱭᱼᱟ ᱪᱮᱫ ᱞᱮᱠᱟ ᱵᱤᱱ ᱦᱟᱛᱟᱣ ᱮᱫ ᱛᱟᱦᱮᱸᱫ ᱯᱤᱯᱟᱨᱮᱥᱮᱱ ᱠᱚ ᱚᱱᱟ ᱠᱚ ᱡᱮ ᱵᱤᱱ ᱮᱢ ᱫᱟ ᱢᱤᱫ ᱴᱮᱱ ᱯᱤᱯᱟᱨᱮᱥᱮᱱ ᱛᱚ ᱢᱤᱫ ᱴᱮᱱ ᱵᱷᱟᱹᱜᱮ ᱠᱷᱚᱡ ᱞᱟᱹᱠᱛᱤᱜᱼᱟ ᱴᱟᱴᱠᱟ ᱛᱚ ᱟᱨ ᱵᱟᱢ ᱫᱩᱲᱩᱵᱼᱟ ᱥᱮ
ᱦᱳᱭ ᱦᱳᱭ ᱮᱫᱚᱢ
ᱯᱤᱯᱟᱨᱮᱥᱮᱱ ᱫᱚ ᱚᱠᱟ ᱠᱚᱨᱮ ᱵᱮᱱ ᱦᱟᱛᱟᱣᱮᱫ ᱛᱟᱦᱮ ᱫᱟ
ᱠᱳᱪᱤᱝ ᱥᱮᱱᱴᱟᱨ ᱢᱮᱱᱟᱜᱼᱟ ᱢᱮᱱᱠᱷᱟᱱ ᱠᱟᱹᱣᱰᱤ ᱠᱚ ᱡᱟᱹᱥᱛᱤ ᱠᱚ ᱦᱟᱛᱟᱣᱟ ᱛᱚ ᱚᱱᱟ ᱚᱡᱛᱮ ᱤᱭᱩᱴᱩᱵᱽ ᱠᱚᱨᱮ ᱜᱮ ᱯᱷᱤᱨᱤ ᱠᱮᱞᱟᱥ ᱠᱚ ᱢᱮᱱᱟᱜᱼᱟ
ᱟᱪᱪᱷᱟ ᱟᱪᱪᱷᱟ ᱵᱷᱟᱜᱮ ᱜᱮ ᱢᱟᱱᱮ ᱟᱹᱵᱤᱱ ᱱᱤᱡᱮ ᱛᱮᱜᱮ ᱵᱤᱱ ᱯᱟᱲᱦᱟᱜ ᱠᱟᱱᱟ ᱟᱨᱠᱤ ᱵᱟᱝ
ᱦᱳᱭ ᱦᱳᱭ ᱱᱤᱡᱮ ᱛᱮᱜᱮ ᱱᱤᱡᱮ ᱛᱮᱜᱮ ᱟᱨ ᱚᱱᱠᱟᱱ ᱜᱟᱛᱮ ᱠᱚᱦᱚᱸ ᱦᱮᱱᱟᱜ ᱠᱚᱣᱟ ᱠᱳᱪᱤᱝ ᱠᱚᱨᱮ ᱩᱱᱠᱩ ᱠᱚ ᱴᱷᱮᱱ ᱱᱳᱴᱥ ᱠᱚ ᱧᱟᱢᱚᱜ ᱠᱟᱱ ᱜᱮᱭᱟ
ᱟᱪᱪᱷᱟ ᱟᱪᱪᱷᱟ ᱱᱚᱣᱟ ᱢᱟ ᱵᱷᱟᱜᱮ ᱠᱟᱛᱷᱟ ᱵᱟᱠᱷᱟᱱ ᱧᱮᱞ ᱟᱠᱟᱱᱟ ᱡᱷᱚᱛᱚ ᱜᱟᱛᱮ ᱫᱚ ᱵᱟᱠᱚ ᱮᱢᱚᱜ ᱜᱮᱭᱟ ᱟᱨᱠᱤ ᱱᱳᱴᱥ ᱠᱚ ᱡᱮ ᱤᱧ ᱪᱟᱞᱟᱜ ᱠᱟᱱᱟᱹᱧ ᱱᱚᱰᱮ ᱴᱟᱠᱟ ᱠᱷᱚᱨᱪᱟᱜ ᱠᱟᱱ ᱛᱤᱧᱟᱹ ᱤᱧ ᱚᱸᱰᱮ ᱥᱚᱢᱚᱭ ᱤᱧ ᱮᱢ ᱫᱟ ᱟᱨ ᱤᱧ ᱫᱚ ᱪᱮᱫᱟᱜ ᱤᱧ ᱮᱢᱟᱭᱟ ᱩᱱᱤ ᱦᱚᱲ ᱛᱟᱦᱮᱱ ᱜᱮᱭᱟ ᱠᱚ ᱚᱝᱠᱟ ᱦᱚᱲ
ᱚᱱᱠᱟ ᱦᱮᱸ
ᱦᱮᱸ
ᱟᱹᱰᱤ ᱜᱟᱱ ᱠᱚ ᱢᱚᱱᱚ ᱵᱷᱟᱵᱱᱟ ᱚᱱᱠᱟᱱ ᱜᱮᱛᱟ ᱠᱚᱣᱟ ᱟᱫᱚ ᱪᱮᱫ ᱮᱢ ᱪᱤᱠᱟᱹ ᱫᱟᱲᱮ ᱟᱠᱚᱣᱟ ᱢᱚᱱᱮ ᱠᱚ ᱤᱧ ᱯᱚᱭᱥᱟ ᱮᱢ ᱠᱟᱛᱤᱧ ᱠᱟᱹᱣᱰᱤ ᱮᱢ ᱠᱟᱛᱤᱧ ᱯᱟᱲᱦᱟᱜ ᱠᱟᱱᱟ ᱟᱨ ᱩᱱᱤ ᱫᱚ ᱚᱲᱟᱜ ᱨᱮ ᱩᱫᱢᱟᱹ ᱫᱩᱲᱩᱵ ᱠᱚᱼᱟ ᱩᱱᱤ ᱠᱤᱧ ᱮᱢᱟᱭ-ᱟ
ᱢᱟᱱᱮ ᱡᱚᱛᱚ ᱦᱚᱲ ᱫᱚ ᱵᱟᱠᱚ ᱢᱚᱱᱮ ᱜᱮ ᱡᱮ ᱤᱧ ᱥᱟᱶᱛᱮ ᱟᱨ ᱢᱤᱫᱴᱟᱝ ᱦᱚᱲ ᱤᱧ ᱨᱟᱠᱟᱵ ᱛᱚᱨᱟ ᱭᱟ ᱤᱧ ᱮᱠᱞᱟ ᱪᱮᱫ ᱟᱜ ᱟᱨ ᱢᱤᱫ ᱴᱟᱝ ᱦᱚᱲᱤᱧ ᱨᱟᱠᱟᱵ ᱛᱚᱨᱟᱭᱟ ᱟᱵᱚᱣᱟᱜ ᱥᱚᱢᱟᱡᱽ ᱩᱛᱱᱟᱹᱜᱼᱟ
ᱮᱠᱫᱚᱢ ᱮᱠᱫᱚᱢ ᱚᱱᱟ ᱜᱮᱛᱚ ᱦᱚᱲ ᱠᱚ ᱵᱟᱠᱚ ᱵᱩᱡᱟ
ᱟᱵᱚ ᱥᱟᱱᱛᱟᱲ ᱥᱚᱢᱟᱡᱽ ᱨᱮᱱ ᱚᱱᱟ ᱦᱚᱛᱮᱡ ᱛᱮ ᱵᱟᱝ ᱠᱚ ᱞᱟᱦᱟ ᱫᱟᱲᱮᱜ ᱠᱟᱱᱟ
ᱮᱠᱫᱚᱢ ᱮᱠᱫᱚᱢ ᱛᱟᱯᱚᱨ ᱟᱨ ᱢᱤᱫ ᱴᱟᱝ ᱦᱳᱭᱳᱜ ᱠᱟᱱᱟ ᱱᱚᱜᱼᱚᱭ ᱡᱮᱢᱚᱱ ᱦᱟᱹᱰᱤ ᱯᱟᱹᱣᱨᱟᱹ ᱠᱚ ᱠᱚ ᱟᱨᱠᱤ
ᱦᱳᱭ ᱦᱳᱭ ᱮᱠᱟᱞ ᱜᱮ ᱚᱱᱟ ᱠᱚ
ᱥᱮᱫ ᱠᱚ ᱪᱟᱞᱟᱜ ᱠᱟᱱᱟ ᱯᱟᱲᱦᱟᱜ ᱠᱚᱠᱚ ᱵᱟᱹᱜᱤᱭᱮᱜᱼᱟ
ᱚᱱᱟ ᱠᱚ ᱮᱠᱟᱞ ᱜᱮ ᱵᱚᱱᱫᱚ ᱞᱟᱜᱟᱜ ᱠᱟᱱᱟ ᱦᱳᱭ ᱞᱟᱹᱭ ᱵᱮᱱ ᱞᱟᱹᱭ ᱵᱮᱱ ᱢᱟ
ᱟᱨ ᱮᱴᱟᱜ ᱮᱠᱡᱟᱢ ᱠᱚᱫᱚ
ᱟᱨ ᱛᱮᱢᱚᱱ ᱴᱟ ᱩᱱᱟᱹᱜ ᱴᱟ ᱫᱚ ᱵᱟᱝ ᱞᱤᱧ ᱵᱟᱲᱟᱭᱟ ᱛᱚ ᱱᱟᱜ ᱪᱮᱫ ᱮᱠᱡᱟᱢ ᱠᱚ ᱦᱮᱱᱟᱜ ᱦᱤᱡᱩᱜ ᱠᱟᱱᱟ ᱱᱟᱣᱟ ᱥᱚᱨᱠᱟᱨ ᱛᱮᱭᱟᱨ ᱠᱟᱛᱮᱫ ᱟᱸᱡᱚᱢ ᱟᱠᱟᱱᱟ ᱥᱮ ᱪᱮᱫ ᱱᱟᱣᱟ ᱱᱟᱶᱟ ᱢᱟᱱᱮ ᱚᱱᱠᱟᱱ ᱵᱷᱮᱠᱮᱱᱥᱤ ᱠᱚ ᱩᱰᱩᱠ ᱚᱜ ᱞᱟᱹᱜᱤ ᱫᱚᱜ
ᱟᱪᱪᱷᱟ ᱛᱟᱦᱞᱮ ᱟᱵᱤᱱ ᱚᱱᱟ ᱜᱨᱟᱢ ᱯᱚᱧᱪᱟᱭᱮᱛ ᱨᱮᱡᱤᱥᱴᱨᱮᱥᱚᱱ ᱠᱚᱫᱚ ᱵᱤᱱ ᱠᱚᱨᱟᱣ ᱠᱟᱜᱼᱟ ᱥᱮ ᱵᱟᱝ
ᱩᱱᱟᱹᱜ ᱠᱷᱚᱵᱚᱨ ᱠᱚ ᱵᱟᱝ ᱞᱤᱧ ᱧᱟᱢ ᱠᱟᱜ ᱛᱟᱦᱮᱱᱟ
ᱚ ᱚ ᱪᱟᱞᱟᱜ ᱠᱟᱱ ᱜᱮᱭᱟ ᱠᱚᱨᱟᱣ ᱠᱟᱜ ᱵᱤᱱ ᱢᱟᱱᱮ ᱪᱷᱩᱴᱟᱹᱣ ᱨᱮ ᱛᱟᱦᱮᱱ ᱦᱳᱭᱳᱜᱼᱟ ᱟᱨᱠᱤ ᱢᱟᱱᱮ ᱯᱟᱸᱡᱟᱭ ᱦᱳᱭᱳᱜᱼᱟ ᱟᱨᱠᱤ ᱪᱟᱹᱠᱨᱤ ᱠᱤ ᱟᱢ ᱮ ᱯᱟᱸᱡᱟ ᱢᱮᱭᱟ ᱵᱟᱭ ᱯᱟᱸᱡᱟ ᱢᱮᱭᱟ ᱟᱢ ᱯᱟᱸᱡᱟᱭ ᱦᱳᱭᱳᱜ ᱛᱟᱢᱟ ᱩᱱᱤ
ᱦᱳᱭ ᱦᱳᱭ ᱮᱠᱫᱚᱢ ᱪᱟᱹᱠᱨᱤ ᱫᱚ ᱪᱟᱹᱠᱨᱤ ᱫᱚ ᱱᱤᱡᱮ ᱛᱮ ᱯᱟᱸᱡᱟᱭ ᱦᱳᱭᱳᱜᱼᱟ ᱪᱟᱹᱠᱨᱤ ᱫᱚ ᱵᱟᱭ ᱞᱟᱦᱟ ᱞᱟᱦᱟ ᱛᱮ ᱞᱮᱠᱟ ᱡᱮ ᱚᱱᱠᱟ ᱟᱹᱰᱤ ᱜᱟᱱ ᱧᱮᱞᱚᱜ ᱠᱟᱱᱟ ᱞᱟᱦᱟ ᱛᱮᱫᱚ ᱚᱱᱠᱟᱱ ᱢᱟᱨᱟᱝ ᱢᱟᱨᱟᱝ ᱦᱟᱱᱮ ᱟᱨᱢᱤ ᱠᱚᱨᱮ ᱫᱚ ᱧᱮᱞᱚᱜ ᱠᱟᱱᱟ ᱞᱟᱦᱟ ᱛᱮᱫᱚ᱾ ᱚᱱᱮ ᱚᱱᱠᱟ ᱯᱷᱤᱡᱤᱠᱮᱞ ᱧᱮᱞ ᱛᱮᱜᱮ ᱢᱟᱱᱮ ᱦᱚᱲᱢᱚ ᱨᱮᱱᱟᱜ ᱫᱟᱲᱮ ᱠᱚ ᱧᱮᱞ ᱛᱮᱜᱮ ᱠᱚ ᱦᱟᱛᱟᱣ ᱮᱫ ᱠᱚ ᱛᱟᱦᱮᱸᱫ᱾ ᱢᱮᱱᱠᱷᱟᱱ ᱱᱮᱛᱟᱨ ᱫᱚ ᱵᱤᱱᱤ ᱵᱤᱱᱤᱰ ᱨᱮ ᱱᱮᱛᱟᱨ ᱫᱚ ᱵᱤᱱᱤᱰ ᱨᱮ ᱵᱟᱢ ᱯᱟᱥ ᱞᱮᱠᱷᱟᱱ ᱫᱚ ᱢᱟᱱᱮ ᱟᱢ ᱠᱳᱱᱳ ᱚᱱᱟᱨᱮ ᱪᱟᱱᱥ ᱢᱟᱱᱮ ᱥᱩᱡᱳᱜ ᱧᱟᱢ ᱜᱮ ᱵᱟᱢ ᱧᱟᱢᱟ
ᱦᱩᱸ ᱦᱩᱸ ᱮᱠᱫᱚᱢ
ᱟᱨ ᱛᱟᱦᱚᱞᱮ ᱟᱹᱵᱤᱱ ᱫᱚ ᱪᱮᱫ ᱠᱚ ᱵᱤᱱ ᱪᱤᱠᱟᱹᱭ ᱮᱜᱟ ᱠᱚᱞᱮᱡᱽ ᱯᱟᱲᱦᱟᱣ ᱥᱟᱶ ᱥᱟᱶ ᱛᱮ
ᱟᱹᱞᱤᱧ ᱦᱚᱸ ᱚᱱᱮ ᱠᱚᱞᱮᱡᱽ ᱯᱟᱲᱦᱟᱣ ᱥᱟᱶ ᱥᱟᱶ ᱛᱮ ᱥᱚᱨᱠᱟᱨᱤ ᱯᱷᱨᱚᱢ ᱠᱚᱜᱮ ᱯᱷᱤᱞᱟᱯ ᱵᱟᱲᱟᱭ ᱦᱳᱭᱳᱜ ᱠᱟᱱᱟ ᱡᱟᱸᱦᱟ ᱵᱷᱮᱠᱮᱱᱥᱤ ᱠᱚ ᱩᱰᱩᱠ ᱚᱜ ᱠᱟᱱᱟ ᱟᱨᱠᱤ ᱡᱟᱸᱦᱟ ᱞᱮᱠᱟ ᱵᱤᱱ ᱞᱟᱹᱭ ᱠᱮᱜᱟ ᱟᱵᱤᱱ ᱜᱨᱩᱯ ᱥᱤ ᱰᱤ ᱚᱱᱟ ᱠᱚ ᱞᱤᱧ ᱮᱢ ᱵᱟᱲᱟ ᱟᱠᱟᱫᱟ᱾ ᱟᱫᱚ ᱥᱟᱠᱥᱮᱥ ᱫᱚ ᱦᱟᱸᱜ ᱚᱱᱠᱟ ᱫᱚ ᱟᱹᱣᱨᱤ ᱧᱟᱢᱚᱜᱼᱟ᱾ ᱛᱚᱵᱮ ᱪᱷᱩᱴᱟᱹᱣ ᱨᱮ ᱢᱮᱱᱟᱜ ᱞᱤᱧ ᱜᱮᱭᱟ᱾
ᱚ ᱟᱪᱪᱷᱟ ᱟᱨ ᱠᱚᱞᱮᱡᱽ ᱦᱮᱸ ᱦᱮᱸ ᱞᱟᱹᱭ ᱵᱮᱱ
ᱵᱟᱠᱚ ᱞᱟᱹᱭ-ᱟ ᱢᱟᱱᱮ ᱪᱷᱩᱴᱟᱣ ᱨᱮ ᱛᱟᱦᱮᱸ ᱞᱮᱱ ᱠᱷᱟᱱ ᱢᱤᱫ ᱫᱤᱱ ᱚᱱᱟ ᱨᱮᱱᱟᱜ ᱯᱷᱚᱞ ᱢᱟᱱᱮ ᱠᱚᱥᱴᱚ ᱨᱮᱱᱟᱜ ᱯᱷᱚᱞ ᱫᱚᱢ ᱧᱟᱢ ᱜᱮᱭᱟ᱾
ᱦᱮᱸ ᱮᱠᱫᱚᱢ ᱮᱠᱫᱚᱢ ᱪᱷᱩᱴᱟᱹᱣ ᱛᱟᱦᱮᱱ ᱠᱷᱟᱱ ᱫᱚ ᱚᱱᱮ ᱠᱚᱥᱴᱚ ᱨᱮᱱᱟᱜ ᱯᱷᱚᱞ ᱫᱚ ᱢᱤᱫ ᱫᱤᱱ ᱵᱟᱝ ᱢᱤᱫ ᱫᱤᱱ ᱫᱚ ᱧᱟᱢᱚᱜ ᱜᱮᱭᱟ ᱾
ᱦᱮᱸ ᱦᱮᱸ ᱾
ᱟᱨ ᱛᱟᱦᱚᱞᱮ ᱚᱱᱟ ᱠᱚᱞᱮᱡᱽ ᱠᱚ ᱠᱚᱢᱯᱞᱤᱤᱴ ᱠᱟᱛᱮᱫ ᱠᱚᱞᱮᱡᱽ ᱠᱚ ᱯᱩᱨᱟᱹᱣ ᱠᱟᱛᱮᱫ ᱚᱱᱠᱟᱱ ᱟᱨᱦᱚᱸᱼᱼ ᱟᱨᱦᱚᱸ ᱯᱟᱲᱦᱟᱜ ᱜᱟᱱᱚᱜᱼᱟ ᱥᱮ ᱪᱮᱫ ᱞᱮᱠᱟ ᱚᱱᱟ ᱫᱚ ᱵᱟᱝᱞᱤᱧ ᱵᱟᱲᱟᱭᱟ ᱛᱚ ᱾
ᱵᱟᱝ ᱟᱨᱚ ᱯᱟᱲᱦᱟᱣ ᱠᱚᱞᱮᱡᱽ ᱠᱚᱢᱯᱞᱤᱴ ᱠᱟᱛᱮ ᱟᱨᱚ ᱯᱟᱲᱦᱟᱜ ᱜᱟᱱᱚᱜᱼᱟ᱾ ᱡᱮᱢᱚᱱ ᱠᱚᱞᱮᱡᱽ ᱠᱚᱢᱯᱞᱤᱴ ᱠᱟᱛᱮ ᱦᱟᱸᱜ ᱮᱢ ᱮ ᱡᱮᱢᱚᱱ ᱢᱟᱥᱴᱟᱨ ᱰᱤᱜᱽᱨᱤ ᱠᱚᱨᱟᱣ ᱜᱟᱱᱚᱜᱼᱟ᱾
ᱦᱳᱭ ᱦᱳᱭ ᱦᱳᱭ ᱢᱟᱥᱴᱟᱨ ᱰᱤᱜᱽᱨᱤ ᱠᱚ ᱢᱟᱥᱴᱟᱨ ᱟᱪᱪᱷᱟ ᱟᱪᱪᱷᱟ᱾ ᱢᱟᱥᱴᱟᱨ ᱰᱤᱜᱽᱨᱤ ᱠᱚ ᱠᱚᱨᱟᱣ ᱞᱮᱠᱷᱟᱱ ᱫᱚ ᱚᱱᱟ ᱠᱚᱫᱚ ᱪᱮᱫ ᱠᱚ ᱜᱟᱱᱚᱜᱼᱟ?
ᱟᱪᱪᱷᱟ ᱢᱟᱥᱴᱟᱨ ᱰᱤᱜᱽᱨᱤ ᱵᱤᱱ ᱠᱚᱨᱟᱣ ᱞᱮᱠᱷᱟᱱ ᱱᱮᱴ ᱱᱮᱴ ᱥᱮᱴ ᱨᱮᱵᱤᱱ ᱫᱩᱲᱩᱵ ᱫᱟᱲᱮᱭᱟᱜᱼᱟ ᱡᱟᱦᱟᱸ ᱫᱚ ᱯᱨᱚᱯᱷᱮᱥᱟᱨ ᱵᱤᱱ ᱵᱮᱱᱟᱜᱼᱟ ᱾
ᱚ ᱟᱪᱪᱷᱟ
ᱦᱳᱭ ᱢᱟᱱᱮ ᱯᱤ ᱮᱭᱤᱪ ᱰᱤ ᱵᱤᱱ ᱠᱚᱨᱟᱣ ᱫᱟᱲᱮᱭᱟᱜᱼᱟ᱾ ᱚᱱᱮ ᱚᱱᱠᱟ ᱟᱨᱠᱤ ᱛᱟᱨᱯᱚᱨ ᱯᱤ ᱮᱭᱤᱪ ᱰᱤ ᱠᱚᱨᱟᱣ ᱠᱚᱨᱟᱣᱛᱮ ᱡᱟᱦᱟᱸ ᱤᱭᱟᱹ ᱧᱟᱢᱚᱜ ᱫᱚ ᱥᱠᱚᱞᱟᱨᱥᱤᱯ ᱚᱱᱟ ᱦᱚᱸ ᱵᱤᱱ ᱧᱟᱢᱟ ᱯᱟᱲᱦᱟᱣ ᱯᱟᱲᱦᱟᱣ ᱛᱮᱜᱮ᱾
ᱢᱟᱱᱮ ᱞᱟᱯᱷᱟᱝ ᱥᱮᱪᱮᱫ ᱨᱮ ᱥᱩᱵᱤᱫᱟ ᱦᱚᱸ ᱢᱮᱱᱟᱜᱼᱟ ᱛᱚᱵᱮ ᱚᱱᱠᱟ ᱜᱮ ᱢᱟᱱᱮ ᱯᱟᱲᱦᱟᱜ ᱦᱩᱭᱩᱜᱼᱟ ᱟᱨᱠᱤ ᱢᱚᱱᱮ ᱠᱮᱴᱮᱡ ᱠᱟᱛᱮᱜ ᱾
ᱟᱪᱪᱷᱟ ᱟᱪᱪᱷᱟ ᱟᱨ ᱡᱮᱢᱚᱱ ᱧᱮᱞᱚᱜ ᱠᱟᱱᱟ ᱚᱱᱮ ᱜᱮᱞᱵᱟᱨ ᱪᱟᱱᱟᱪ ᱦᱟᱹᱵᱤᱡ ᱫᱚ ᱥᱚᱨᱠᱟᱨ ᱠᱷᱚᱱᱟᱜ ᱚᱱᱠᱟ ᱯᱟᱲᱦᱟᱜ ᱞᱟᱹᱜᱤᱫ ᱜᱚᱲᱚ ᱧᱟᱢᱚᱜ ᱠᱟᱱ ᱛᱟᱦᱮᱸᱫ᱾ᱢᱮᱱᱠᱷᱟᱱ ᱠᱚᱞᱮᱡᱽ ᱨᱮ ᱚᱱᱠᱟ ᱜᱚᱲᱚ ᱧᱟᱢᱚᱜ ᱜᱮᱭᱟ ᱥᱮ ᱵᱟᱝ?
ᱦᱮᱸ ᱪᱮᱫᱟᱜ ᱵᱟᱝ ᱠᱚᱞᱮᱡᱽ ᱨᱮ ᱥᱠᱚᱞᱟᱨᱥᱤᱯ ᱧᱟᱢᱚᱜᱼᱟ ᱛᱚ ᱾
ᱚ ᱟᱪᱪᱷᱟ ᱟᱪᱷᱟ ᱾
ᱦᱳᱭ ᱡᱮᱢᱚᱱ ᱱᱟᱢᱵᱟᱨ ᱛᱟᱦᱮᱱᱟ ᱟᱨᱠᱤ ᱚᱱᱠᱟ ᱜᱮᱵᱮᱱ ᱧᱟᱢᱟ ᱾ ᱜᱚᱲᱚ ᱫᱚ ᱢᱮᱱᱟᱜᱼᱟ ᱟᱫᱚ ᱟᱹᱰᱤ ᱦᱚᱲ ᱛᱚ ᱠᱚᱞᱮᱡᱽ ᱦᱟᱹᱵᱤᱡ ᱵᱟᱠᱚ ᱦᱤᱡᱩᱜ ᱠᱟᱱᱟ ᱚᱱᱟ ᱞᱟᱦᱟ ᱨᱮᱜᱮ ᱠᱚ ᱵᱟᱹᱜᱤᱭ ᱫᱟᱠᱚ ᱾ ᱡᱚᱛᱚ ᱦᱚᱲ ᱫᱚ ᱵᱟᱠᱚ ᱵᱟᱲᱟᱭᱟ ᱡᱮ ᱥᱚᱨᱠᱟᱨ ᱩᱱᱟᱹᱜ ᱥᱩᱵᱤᱫᱷᱟ ᱮᱢ ᱠᱟᱜ ᱵᱚᱱᱟᱭ ᱯᱟᱲᱦᱟᱣ ᱯᱟᱲᱦᱟᱣ ᱠᱷᱟᱹᱛᱤᱨ ᱛᱮ ᱡᱚᱛᱚ ᱦᱚᱲ ᱵᱟᱠᱚ ᱵᱟᱰᱟᱭᱟ ᱾ ᱚᱱᱟ ᱠᱷᱟᱛᱤᱨ ᱛᱮ ᱥᱠᱚᱞᱟᱨᱥᱤᱯ ᱮᱢᱟ ᱵᱚᱱ ᱡᱚᱛᱚ ᱦᱚᱲ ᱫᱚ ᱢᱟᱱᱮ ᱚᱱᱟ ᱡᱟᱭᱜᱟ ᱨᱮᱜᱮ ᱵᱟᱠᱚ ᱥᱮᱴᱮᱨᱚᱜ ᱠᱟᱱᱟ ᱪᱤᱠᱟᱹ ᱛᱮᱠᱚ ᱵᱩᱡᱽ ᱧᱟᱢᱟ ᱱᱚᱣᱟ ᱫᱚ᱾
ᱦᱳᱭ ᱮᱠᱫᱚᱢ ᱚᱱᱮ ᱵᱮᱥᱤᱨ ᱵᱷᱟᱜᱽ ᱧᱮᱞᱚᱜ ᱠᱟᱱᱟ ᱟᱵᱚ ᱥᱟᱱᱛᱟᱲ ᱥᱚᱢᱟᱡᱽ ᱨᱮᱱ ᱦᱚᱲ ᱜᱮ ᱚᱱᱮ ᱩᱱᱟᱹᱜ ᱴᱟ ᱵᱟᱝᱠᱚ ᱯᱟᱲᱦᱟᱜ ᱠᱟᱱᱟ ᱾
ᱦᱳᱭ ᱦᱳᱭ ᱾ ᱛᱟᱨᱯᱚᱨ ᱚᱱᱮ ᱤᱭᱟᱹ ᱵᱤᱱ ᱧᱮᱞ ᱠᱟᱜ ᱜᱮᱭᱟ ᱱᱮᱛᱟᱨ ᱚᱱᱟ ᱯᱨᱳᱜᱨᱟᱢ ᱨᱮᱜᱮ ᱡᱷᱚᱛᱚ ᱠᱚ ᱤᱭᱟᱹ ᱠᱟᱱᱟ ᱡᱟᱦᱟᱸ ᱞᱮᱠᱟ ᱧᱮᱞ ᱠᱟᱜ ᱵᱤᱱ ᱢᱟᱱᱮ ᱡᱟᱦᱟᱸ ᱠᱚ ᱢᱮᱛᱟ ᱠᱚ ᱠᱟᱱᱟ ᱪᱷᱟᱹᱯᱨᱤ ᱟᱨᱠᱤ ᱾
ᱦᱳᱭ ᱮᱱᱮᱡ ᱥᱮᱨᱮᱧ ᱠᱚᱨᱮ ᱠᱚ
ᱦᱳᱭ ᱱᱚᱣᱟ ᱠᱚᱦᱚᱸ ᱞᱟᱹᱠᱛᱤ ᱢᱮᱱᱟᱜᱼᱟ ᱠᱤᱱᱛᱩ ᱢᱤᱫᱴᱮᱱ ᱞᱤᱢᱤᱴ ᱨᱮ ᱛᱟᱦᱮᱸ ᱫᱚᱨᱠᱟᱨ᱾ ᱟᱨ ᱡᱟᱦᱟᱸ ᱟᱹᱵᱤᱱᱟᱜ ᱢᱤᱫᱴᱮᱱ ᱢᱮᱱ ᱞᱚᱠᱠᱷᱚ ᱢᱮᱱᱟᱜᱼᱟ᱾ ᱚᱱᱟ ᱞᱚᱠᱠᱷᱚ ᱫᱚ ᱡᱮᱢᱚᱱ ᱞᱚᱠᱠᱷᱚ ᱜᱮ ᱛᱟᱦᱮᱱ ᱢᱟ ᱢᱟᱱᱮ ᱟᱞᱚ ᱮᱴᱟᱜᱚᱜ ᱢᱟ ᱡᱮ ᱤᱧ ᱚᱱᱟ ᱯᱩᱨᱟᱹᱣ ᱦᱩᱭᱩᱜ ᱛᱤᱧᱟᱹ ᱤᱧ ᱧᱟᱢ ᱦᱩᱭᱩᱜ ᱛᱤᱧᱟᱹ ᱢᱤᱫ ᱫᱤᱱ ᱵᱟᱝᱼᱼ ᱢᱤᱫ ᱫᱤᱱ ᱱᱚᱣᱟ ᱤᱧᱟᱹᱜ ᱦᱟᱛᱮᱨ ᱢᱩᱴᱷᱟᱹᱨᱤᱧ ᱟᱹᱜᱩᱭᱟ ᱾
ᱢᱟᱱᱮ ᱡᱤᱣᱮᱫ ᱛᱟᱦᱮᱸ ᱨᱮ ᱼᱼ ᱠᱟᱹ ᱫᱚ ᱫᱚᱨᱠᱟᱨᱚᱜ ᱠᱟᱱ ᱜᱮᱭᱟ ᱡᱤᱭᱚᱱ ᱠᱷᱟᱰᱟᱣ ᱨᱮ ᱨᱟᱹᱥᱠᱟᱹ ᱦᱚᱸ ᱠᱟᱱᱟ ᱢᱮᱱᱠᱷᱟᱱ ᱚᱱᱟ ᱥᱟᱶᱛᱮ ᱱᱤᱡᱮᱨᱟᱜ ᱢᱤᱫᱴᱮᱱ ᱢᱟᱱᱮᱼᱼ ᱩᱫᱽᱫᱮᱥᱚ ᱫᱚᱨᱠᱟᱨᱚᱜ ᱠᱟᱱᱟ ᱡᱮ ᱤᱧ ᱱᱚᱣᱟ ᱠᱚᱨᱟᱣ ᱦᱩᱭᱩᱜ ᱛᱤᱧᱟ ᱾ ᱡᱮ ᱚᱱᱟ ᱯᱷᱟᱸᱠᱟ ᱥᱚᱢᱚᱭ ᱨᱮᱫᱚ ᱟᱢ ᱨᱟᱹᱥᱠᱟᱹᱭ ᱢᱮᱥᱮ, ᱦᱳᱭ ᱥᱮ ᱵᱟᱝ?
ᱦᱳᱭ ᱾ ᱛᱟᱦᱚᱞᱮ ᱟᱨ ᱱᱚᱜᱼᱚᱭ ᱛᱚ ᱦᱟᱸᱜ ᱤᱭᱟᱹ ᱠᱚ ᱩᱰᱩᱠᱚᱜ ᱠᱟᱱᱟ ᱰᱟᱵᱞᱩ ᱵᱤ ᱯᱤ ᱠᱚ ᱵᱷᱮᱠᱮᱱᱥᱤ ᱩᱰᱩᱠᱼᱼ ᱛᱤᱱᱟᱹᱜ ᱠᱚ ᱞᱟᱹᱭᱮᱫᱟ ᱯᱚᱧᱪᱟᱥ ᱦᱟᱡᱟᱨ ᱜᱟᱱ ᱛᱟᱦᱚᱞᱮᱼᱼ ᱚᱱᱟᱛᱚ ᱟᱵᱤᱱ ᱚᱱᱠᱟ ᱯᱨᱤᱯᱮᱭᱟᱨ ᱵᱮᱱ ᱦᱟᱛᱟᱣ ᱮᱫᱟ ᱛᱚ ᱯᱤᱯᱟᱨᱮᱥᱚᱱᱼᱼ
ᱮᱠᱫᱚᱢ ᱦᱳᱭ ᱾ ᱚᱱᱟ ᱠᱚᱨᱮᱱᱟᱜ ᱯᱨᱤᱯᱟᱨᱮᱥᱚᱱ ᱠᱚ ᱦᱟᱛᱟᱣ ᱦᱟᱛᱟᱣ ᱫᱟᱞᱤᱧ ᱾ ᱛᱷᱚᱲᱟ ᱠᱚᱴᱟ ᱫᱤᱱ ᱠᱚᱴᱟ ᱫᱤᱱ ᱫᱚ ᱵᱟᱝᱞᱤᱧ ᱛᱟᱦᱮᱸ ᱠᱟᱱᱟ ᱱᱟᱦᱟᱜ ᱾ ᱵᱟᱡᱟᱨ ᱥᱮᱫ ᱞᱤᱧ ᱪᱟᱞᱟᱣ ᱞᱮᱱᱟ ᱚᱱᱛᱮ ᱠᱟᱹᱴᱤᱡ ᱫᱟᱬᱟᱱ ᱪᱟᱞᱟᱣ ᱦᱩᱭ ᱞᱮᱱᱟ ᱾
ᱦᱩᱸ ᱦᱩᱸ ᱫᱟᱬᱟᱱ ᱫᱚ ᱚᱱᱠᱟ ᱚᱠᱟ ᱥᱮᱫ ᱵᱮᱱ ᱢᱟᱱᱮ ᱚᱱᱠᱟ ᱠᱟᱹᱴᱤᱡ ᱪᱮᱫ ᱠᱚ ᱞᱟᱹᱭᱟ ᱠᱷᱚᱞᱟ ᱢᱮᱞᱟ ᱫᱟᱬᱟ ᱢᱟᱱᱮ ᱡᱟᱭᱜᱟ ᱧᱮᱞ
ᱦᱳᱭ ᱦᱳᱭ ᱡᱟᱭᱜᱟ ᱧᱮᱞ ᱜᱮ ᱚᱱᱟ ᱪᱤᱲᱤᱭᱟᱠᱷᱟᱱᱟ ᱧᱮᱞ ᱞᱤᱧ ᱪᱟᱞᱟᱣ ᱞᱮᱱᱟ ᱱᱟ ᱟᱞᱤᱯᱩᱨ ᱾
ᱟᱪᱪᱷᱟ ᱵᱷᱟᱜᱮ ᱡ
ᱢᱤᱫᱴᱟᱝ ᱠᱟ ᱦᱳᱭ ᱦᱳᱭ ᱦᱳᱭ ᱟᱨ ᱚᱱᱠᱟᱱ ᱫᱟᱬᱟᱱ ᱡᱟᱭᱜᱟ ᱠᱚᱵᱤᱱ ᱵᱟᱲᱟᱭᱟ ᱢᱤᱫᱵᱟᱨ? ᱚᱱᱟ ᱫᱟᱬᱟ ᱨᱮᱱᱟᱜ ᱠᱟᱹᱴᱤᱡ ᱤᱱᱴᱟᱨᱮᱥᱴ ᱟᱹᱰᱤ ᱵᱷᱟᱹᱞᱤ ᱜᱮ ᱦᱮᱱᱟᱜ ᱛᱟᱹᱟᱞᱤᱧᱟ ᱾ ᱟᱹᱵᱤᱱ ᱦᱚᱸ ᱡᱩᱫᱤ ᱵᱤᱱ ᱪᱟᱞᱟᱜ ᱠᱷᱟᱱ ᱤᱫᱤ ᱛᱚᱨᱟ ᱠᱟᱵᱤᱱᱟᱞᱤᱧ ᱾